ᱦᱮᱞᱳ
ᱦᱮᱞᱳ ᱜᱚᱝᱠᱮ ᱡᱚᱦᱟᱨ ᱜᱮ᱾
ᱡᱚᱦᱟᱨ ᱜᱮ ᱡᱚᱦᱟᱨ ᱜᱮ ᱱᱟᱯᱟᱭ ᱜᱮᱭᱟᱵᱤᱱ ᱛᱚ? ᱦᱮᱞᱳ ᱜᱚᱝᱠᱮ
ᱛᱟᱞᱤᱧᱟ ᱦᱮᱸ ᱟᱸᱡᱚᱢᱚᱜ ᱠᱟᱱᱟ, ᱟᱹᱞᱤᱧ ᱫᱚ ᱱᱟᱯᱟᱭ ᱵᱟᱲᱟ ᱜᱮ ᱢᱮᱱᱟᱜ ᱞᱤᱧᱟᱹ᱾ ᱟᱵᱤᱱ? ᱟᱹᱵᱤᱱ ᱜᱮ ᱪᱮᱫᱠᱟ ᱢᱮᱱᱟᱜ ᱵᱤᱱᱟ ᱱᱤᱛ ᱫᱚ?
ᱟᱞᱤᱧ ᱟᱞᱤᱧ ᱦᱚᱸ ᱜᱚᱝᱠᱮ ᱱᱤᱭᱟᱹ ᱜᱷᱟᱹᱲᱤᱡ ᱫᱚ ᱱᱟᱭ ᱱᱟᱯᱟᱭ ᱵᱟ ᱜᱮᱭᱟᱞᱤᱧ
ᱟᱨ ᱚᱲᱟᱜ ᱠᱚᱨᱮ ᱡᱚᱛᱚ ᱱᱟᱯᱟᱭ ᱢᱟ, ᱱᱟᱯᱟᱭ ᱵᱟᱲᱟ ᱜᱮ ᱢᱮᱱᱟᱜ ᱠᱚᱣᱟ ᱛᱚ?
ᱦᱮᱸ ᱜᱚᱝᱠᱮ ᱚᱲᱟᱜ ᱠᱚᱨᱮ ᱦᱟᱸᱜ ᱠᱷᱟᱱ ᱱᱟᱯᱟᱭ ᱵᱟᱲᱟ ᱜᱮᱭᱟ ᱠᱚ, ᱦᱮᱸ ᱥᱮ ᱪᱮᱫ ᱟᱫᱚᱞᱤᱧ ᱢᱮᱱᱫᱟ ᱢᱮᱸ ᱢᱮᱱᱫᱟ ᱠᱟᱹᱢᱤ ᱠᱚᱫᱚ ᱪᱮᱫ ᱪᱮ ᱪᱮ ᱠᱚᱵᱤᱱ ᱠᱟᱹᱢᱤ ᱵᱟᱲᱟᱭᱮᱫᱟ
ᱠᱟᱹᱢᱤ ᱠᱚ ᱵᱚᱞᱛᱮ ᱫᱚ ᱪᱟᱥᱵᱟᱥ ᱫᱚ ᱢᱮᱱᱟᱜ ᱜᱮᱭᱟ ᱛᱚ ᱚᱱᱟᱜᱮ ᱚ, ᱟᱨ ᱠᱤᱪᱷᱩ ᱦᱟᱱᱟ ᱵᱮᱵᱥᱟ ᱠᱚ ᱠᱚᱨᱟᱣ ᱦᱩᱭᱩᱜ ᱠᱟᱱᱟ
ᱟᱪᱪᱷᱟ ᱟᱪᱪᱷᱟ ᱟᱪᱪᱷᱟ ᱟᱪᱪᱷᱟ ᱟᱹᱞᱤᱧ ᱞᱤᱧ ᱞᱟᱹᱭᱟ ᱵᱮᱵᱽᱥᱟ ᱵᱟ ᱵᱮᱵᱽᱥᱟ ᱵᱤᱱ ᱞᱟᱹᱭ ᱠᱮᱫᱟ ᱥᱟᱹᱨᱤᱜᱮ ᱵᱮᱵᱽᱥᱟ ᱟᱹᱰᱤᱜᱮ ᱠᱚᱨᱟᱣ ᱞᱟᱹᱠᱛᱤ ᱠᱟᱱᱟ ᱟᱫᱚ ᱜᱚᱝᱠᱮ ᱮᱸ ᱵᱟ ᱟᱹᱰᱤ ᱱᱚᱣᱟ ᱦᱚᱸ ᱠᱟᱫᱟ, ᱟᱸᱡᱚᱢ ᱵᱩᱡᱷᱟᱹᱣ ᱠᱮᱫᱟ ᱟᱫᱚ ᱜᱚᱝᱠᱮ ᱪᱮᱫ ᱠᱚᱵᱤᱱ ᱵᱮᱵᱽᱥᱟ ᱵᱟᱲᱟᱭᱮᱫ ᱛᱟᱵᱚᱱ ᱛᱮ
ᱵᱮᱵᱽᱥᱟ ᱵᱚᱞᱛᱮ ᱠᱟᱛᱷᱟ ᱫᱚ ᱦᱩᱭᱩᱜ ᱠᱟᱱᱟ ᱵᱮᱵᱽᱥᱟ ᱚ ᱵᱚᱞᱛᱮ ᱯᱟᱧᱪᱤ ᱥᱟᱹᱲᱤ ᱫᱷᱩᱛᱤ ᱦᱚᱸ ᱠᱚᱨᱮᱱᱟᱜ ᱵᱮᱵᱥᱟ ᱞᱤᱧ ᱠᱚᱨᱟᱣ ᱮᱫᱟ
ᱵᱟ ᱵᱟ ᱵᱟ ᱟᱹᱰᱤ ᱟᱹᱰᱤ ᱛᱟᱦᱞᱮ ᱜᱚᱝᱠᱮ ᱟᱹᱰᱤ ᱡᱚᱠᱷᱚᱡ ᱠᱤᱱ ᱵᱮᱵᱥᱟᱭᱮᱫ ᱛᱟᱵᱚᱱᱟ ᱟᱫᱚ ᱟᱹᱞᱤᱧ ᱦᱚᱸ ᱛᱟᱞᱟᱨᱮ ᱠᱳᱞ ᱨᱮᱱᱟᱜ ᱴᱟᱭᱤᱢ ᱵᱟᱹᱞᱤᱧ ᱧᱟᱢ ᱟᱠᱟᱫᱟ ᱱᱚᱛᱮ ᱛᱮᱦᱤᱧ ᱮᱯᱥ ᱛᱟᱼᱼ ᱚᱱᱟᱛᱮᱜᱮ ᱞᱤᱧ ᱱᱚᱣᱟ ᱮᱯᱥ ᱛᱟᱞᱟᱛᱮ ᱠᱟᱭᱨᱟ ᱮᱯᱥ ᱛᱟᱞᱟᱛᱮ ᱥᱟᱹᱨᱤᱜᱮ ᱛᱮᱦᱮᱧ ᱟᱹᱰᱤ ᱪᱚᱨᱚᱠ ᱞᱤᱧ ᱵᱩᱡᱷᱟᱹᱣ ᱮᱫᱟ ᱟᱪᱪᱷᱟ ᱜᱚᱝᱠᱮ ᱞᱮᱟᱹᱭ ᱵᱤᱱ ᱥᱮ ᱛᱮᱦᱮᱧ ᱱᱚᱣᱟ ᱟᱵᱚᱣᱟᱜ ᱮᱯᱥ ᱜᱚᱲᱚ ᱥᱚᱯᱚᱦᱚᱫ ᱮᱢ ᱟᱠᱟᱫ ᱵᱚᱱᱟ ᱛᱮᱦᱤᱧ ᱟᱵᱚ
ᱦᱳᱭ
ᱱᱚᱣᱟ ᱢᱮᱫᱴᱮᱱ ᱨᱚᱯᱚᱲ ᱨᱮ
ᱦᱳᱭ ᱥᱟᱹᱨᱤ ᱠᱟᱛᱷᱟ ᱵᱚᱞᱛᱮ ᱱᱚᱣᱟ ᱮᱯ ᱢᱟᱱᱮ ᱟᱵᱚ ᱢᱟᱱᱮ ᱟᱵᱚ ᱟ ᱵᱚᱞᱛᱮ ᱜᱮᱞᱮ ᱟᱢ ᱞᱮᱭ ᱫᱤᱧ ᱡᱮ ᱱᱚᱣᱟ ᱮᱯ ᱦᱚᱛᱮ ᱛᱮ ᱟᱵᱚ ᱟᱹᱰᱤ ᱨᱚᱠᱚᱢᱟᱜ ᱟᱵᱚᱣᱟᱜ ᱡᱟᱦᱟᱸ ᱢᱮᱱᱟᱜ ᱛᱟᱵᱚᱱᱟ ᱟᱵᱚ ᱥᱟᱶᱛᱟ ᱥᱚᱢᱟᱡᱽ ᱠᱚᱨᱮᱱᱟᱜ ᱟᱹᱰᱤ ᱨᱚᱠᱚᱢᱟᱜ ᱟᱵᱚ ᱵᱚᱱ ᱜᱚᱞᱯᱷᱚ ᱫᱟᱲᱮᱭᱟᱜ ᱠᱟᱱᱟ ᱟᱵᱚᱣᱟᱜ ᱢᱚᱫᱽᱫᱷᱮ ᱨᱮᱱᱟᱜ ᱟᱵᱚᱣᱟᱜ ᱡᱟᱦᱟᱸ ᱢᱮᱱᱟᱜ ᱡᱷᱚᱛᱚ ᱵᱚᱱ ᱟᱞᱩᱪᱚᱱᱟ ᱵᱟᱵᱚ ᱫᱟᱲᱮᱭᱟᱜ ᱠᱟᱱᱟ ᱵᱚᱱ᱾ ᱮᱵᱚᱝ ᱟᱹᱰᱤ ᱥᱟᱺᱜᱤᱧ ᱥᱟᱺᱜᱤᱧ ᱨᱮᱱ ᱦᱚᱲ ᱥᱟᱞᱟᱜ ᱟᱵᱚ ᱜᱚᱞᱯᱷᱚ ᱨᱮᱱᱟᱜ ᱥᱩᱡᱚᱜᱽ ᱵᱚᱱ ᱧᱟᱢ ᱮᱫᱟ ᱟᱨ ᱟᱹᱰᱤ ᱨᱚᱠᱚᱢ ᱮᱸᱻ ᱠᱟᱛᱷᱟ ᱠᱚ ᱟᱹᱰᱤ ᱨᱚᱠᱚᱢ ᱡᱤᱱᱤᱥ ᱠᱚ ᱵᱟᱰᱟᱭ ᱨᱮᱱᱟᱜ ᱢᱤᱫᱼᱼ ᱢᱤᱫᱴᱮᱱ ᱥᱩᱡᱚᱜᱽ ᱵᱚᱱ ᱧᱟᱢ ᱮᱫᱟ ᱦᱮᱸᱥᱮ
ᱮᱠᱫᱚᱢ ᱴᱷᱤᱠ ᱠᱟᱱᱟ ᱜᱚᱝᱠᱮ ᱮᱵᱚᱝ ᱜᱚᱢᱠᱮ ᱧᱮᱞ ᱵᱤᱱ ᱛᱮᱦᱮᱧ ᱮᱸᱻ ᱱᱚᱣᱟ ᱢᱚᱛᱚ ᱫᱚ ᱵᱟᱝ ᱠᱟᱹᱴᱤᱡ ᱵᱤᱱ ᱧᱮᱞᱟ ᱫᱟᱨᱟᱭ ᱠᱟᱱ ᱫᱤᱱᱨᱮ ᱡᱟᱦᱟᱸᱭ ᱯᱚᱼᱯᱚᱝᱲᱟ ᱠᱚ ᱦᱤᱡᱩᱜ ᱠᱟᱱᱟ ᱦᱟᱯᱮᱱ ᱫᱤᱱ ᱨᱮᱱ ᱡᱟᱦᱟᱸᱭ ᱠᱤᱱᱛᱩ ᱱᱚᱣᱟ ᱢᱤᱫᱴᱮᱱ ᱟᱵᱚ ᱵᱚᱱ ᱯᱟᱹᱨᱥᱤ ᱨᱮᱱᱟᱜ ᱢᱩᱨᱟᱹᱭ ᱵᱚᱱ ᱫᱚᱦᱚ ᱦᱚᱴᱚ ᱟᱠᱚ ᱠᱟᱱᱟ ᱡᱟᱛᱮ ᱱᱩᱠᱩ ᱦᱚᱸ ᱱᱚᱣᱟ ᱠᱟᱹᱢᱤ ᱨᱮ ᱠᱤᱱᱛᱩ ᱦᱟᱯᱮᱱ ᱫᱤᱱ ᱨᱮ ᱞᱟᱜᱟᱜ ᱛᱟᱠᱚᱣᱟ ᱥᱟᱹᱨᱤ ᱜᱮ ᱱᱚᱣᱟ ᱮᱯᱥ ᱫᱟᱨᱟᱭ ᱛᱮ ᱟᱹᱰᱤ ᱜᱮ ᱜᱚᱲᱚ ᱥᱚᱯᱚᱦᱚᱫ ᱵᱚᱱ ᱧᱟᱢ ᱟᱠᱟᱫ ᱞᱮᱠᱟ ᱟᱹᱞᱤᱧ ᱦᱚᱸᱞᱤᱧ ᱟᱴᱠᱟᱨ ᱮᱫᱟ ᱜᱚᱝᱠᱮ
ᱥᱟᱹᱨᱤ ᱜᱮ
ᱟᱫᱚ ᱜᱚᱢᱠᱮ ᱞᱟᱹᱭ ᱫᱟᱹᱞᱤᱧ ᱱᱤᱛ ᱫᱚ ᱯᱟᱲᱦᱟᱣ ᱠᱚᱫᱚ ᱵᱤᱱ ᱟᱲᱟᱜ ᱜᱤᱰᱤ ᱟᱠᱟᱫᱟ ᱥᱮᱵᱤᱱ ᱚᱞᱚᱜ ᱠᱟᱱ ᱜᱮᱭᱟ ᱜᱚᱝᱠᱮ
ᱟᱨ ᱱᱤᱛ ᱫᱚ ᱯᱟᱲᱦᱟᱣ ᱠᱚᱫᱚ ᱡᱚᱛᱚ ᱠᱚᱢᱯᱤᱞᱴ ᱦᱩᱭ ᱟᱠᱟᱱᱟ ᱟᱫᱚ ᱱᱤᱛ ᱫᱚ ᱯᱟᱲᱦᱟᱣ ᱫᱚ ᱵᱟᱝ ᱦᱩᱭᱩᱜ ᱠᱟᱱᱟ ᱵᱮᱵᱽᱥᱟ ᱨᱮᱜᱮ
ᱟᱪᱪᱷᱟ ᱟᱪᱪᱷᱟ ᱟᱪᱷᱟ ᱟᱫᱚ ᱜᱚᱝᱠᱮ ᱪᱮᱫ ᱵᱤᱱ ᱵᱮᱵᱽᱥᱟᱭᱮᱫ ᱛᱟᱵᱚᱱᱟ ᱯᱟᱹᱧᱪᱤ ᱥᱟᱹᱲᱤ ᱠᱚ ᱵᱤᱱ ᱞᱟᱹᱭ ᱠᱮᱫᱟ ᱵᱟᱝ
ᱦᱚᱸᱜ-ᱚᱭ ᱡᱮ ᱯᱟᱹᱧᱪᱤᱜ ᱯᱟᱹᱧᱪᱤ ᱥᱟᱹᱲᱤ ᱠᱚ ᱦᱚᱭ᱾
ᱟᱹᱵᱤᱱ ᱱᱚᱣᱟ ᱡᱮᱦᱮᱛᱩ ᱵᱮᱵᱽᱥᱟᱭᱮᱫ ᱛᱟᱵᱚᱱ ᱟᱹᱵᱤᱱ ᱛᱟᱦᱞᱮ ᱟᱹᱵᱤᱱ ᱱᱚᱣᱟ ᱫᱚᱵᱤᱱ ᱱᱚᱣᱟ ᱤᱫᱤ ᱠᱟᱛᱮᱜ ᱫᱚᱵᱤᱱ ᱵᱟᱲᱟᱭᱟ ᱟᱫᱚ ᱞᱤᱧ ᱢᱮᱱᱫᱟ ᱜᱚᱢᱠᱮ ᱱᱚᱣᱟ ᱚᱠᱟ ᱞᱮᱠᱟ ᱢᱟᱱᱮ ᱦᱚᱲ ᱠᱚᱠᱚ ᱟᱵᱚ ᱥᱟᱶᱛᱟ ᱨᱮᱱ ᱡᱟᱦᱟᱸᱭ ᱥᱟᱱᱛᱟᱲ ᱵᱚᱭᱦᱟ ᱢᱤᱥᱤ ᱠᱚ ᱢᱮᱱᱟᱜ ᱠᱚᱣᱟ ᱠᱚᱣᱟᱜ ᱛᱚ ᱱᱩᱠᱩᱼᱼ ᱦᱟᱛᱟᱣᱮᱫ ᱛᱮ ᱯᱟᱹᱧᱪᱤ ᱥᱟᱹᱲᱤ ᱠᱚ ᱚᱱᱠᱟ ᱜᱚᱢᱠᱮ
ᱦᱚᱭ ᱱᱤᱛ ᱫᱚ ᱯᱟᱹᱧᱪᱤ ᱥᱟᱹᱲᱤ ᱯᱟᱹᱧᱪᱤ ᱫᱷᱩᱛᱤ ᱢᱟᱱᱮ ᱟᱹᱰᱤ ᱜᱮ ᱯᱷᱮᱢᱟᱥ ᱠᱟᱱᱟ ᱱᱤᱛᱚᱜ ᱫᱚ ᱥᱩᱫᱷᱩ ᱥᱟᱱᱛᱟᱲ ᱫᱚ ᱵᱟᱝ ᱫᱤᱠᱩ ᱠᱚᱦᱚᱸ ᱠᱚ ᱦᱟᱛᱟᱣ ᱫᱟ ᱠᱚᱣᱟᱜ ᱦᱮᱸᱥᱮ ᱢᱟᱱᱮ ᱟᱹᱰᱤ ᱯᱷᱮᱢᱟᱥ ᱠᱟᱱᱟ ᱱᱚᱣᱟ ᱫᱚ ᱢᱟᱱᱮ ᱥᱟᱱᱛᱟᱲ ᱢᱟᱛᱚ ᱠᱚ ᱦᱟᱼᱼ ᱦᱟᱛᱟᱣᱮᱫ ᱜᱮᱭᱟ ᱚᱱᱟ ᱥᱟᱶᱛᱮ ᱫᱤᱠᱩ ᱠᱩ ᱠᱚᱦᱚᱸ ᱠᱚ ᱦᱟᱛᱟᱣ ᱮᱫᱟ ᱟᱨ ᱡᱟᱦᱟᱸᱭ ᱦᱮᱸᱥᱮ ᱩᱱᱠᱩ ᱡᱷᱚᱛᱚ ᱦᱚᱲ ᱠᱚ ᱦᱟᱛᱟᱣ ᱮᱫᱟ
ᱟᱪᱪᱷᱟ ᱟᱪᱪᱷᱟ ᱟᱪᱪᱷᱟ ᱟᱸᱡᱚᱢ ᱠᱟᱛᱮᱫ ᱟᱹᱞᱤᱧ ᱦᱚᱸ ᱥᱟᱹᱨᱤ ᱜᱮ ᱜᱚᱢᱠᱮ ᱟᱹᱰᱤ ᱢᱚᱸᱡᱽ ᱞᱤᱧ ᱵᱩᱡᱷᱟᱹᱣ ᱠᱮᱫᱟ ᱵᱟᱝ ᱡᱮ ᱩᱱᱠᱩ ᱦᱚᱸ ᱟᱵᱚᱣᱟᱜ ᱡᱟᱦᱟᱸ ᱥᱟᱶᱛᱟ ᱨᱮᱱᱟᱜ ᱪᱮᱛᱟᱱ ᱨᱮ ᱩᱱᱠᱩᱣᱟᱜ ᱦᱚᱸ ᱢᱤᱫᱼᱼ ᱤᱱᱴᱟᱨᱮᱥᱴ ᱢᱮᱱᱟᱜ ᱟᱠᱟᱫ ᱛᱟᱠᱚᱣᱟ ᱥᱮ ᱧᱮᱞᱚᱜ ᱠᱟᱱᱟ ᱠᱚ ᱚᱱᱠᱟ ᱦᱮᱸ ᱥᱮ ᱪᱮᱫ
ᱦᱳᱭ
ᱟᱫᱚ ᱜᱚᱢᱠᱮ ᱞᱟᱹᱭᱼᱼ ᱟᱹᱞᱤᱧ ᱟ ᱥᱟᱱᱛᱟᱲ ᱥᱟᱶᱛᱟ ᱨᱮ ᱡᱟᱦᱟᱸᱭ ᱢᱤᱫᱴᱮᱱ ᱡᱩᱫᱤ ᱡᱟᱦᱟᱸᱭ ᱜᱮ ᱮᱱ ᱟᱵᱚᱨᱮᱱ ᱢᱟᱱᱮ ᱡᱮ ᱱᱚᱝᱠᱟᱱ ᱵᱮᱵᱽᱥᱟ ᱨᱮ ᱩᱱᱤ ᱟᱬᱜᱚ ᱥᱟᱱᱟᱭᱮᱭᱟ ᱛᱮᱦᱮᱧ ᱟᱹᱵᱤᱱ ᱡᱟᱦᱟᱸ ᱞᱮᱠᱟᱱ ᱵᱮᱵᱽᱥᱟ ᱨᱮ ᱛᱮᱦᱤᱧ ᱢᱮᱱᱟᱜ ᱢᱮᱱᱟᱜ ᱟᱠᱟᱫᱵᱤᱱᱟ ᱩᱱᱤ ᱪᱮᱫ ᱪᱮᱫ ᱠᱚ ᱠᱟᱭᱴᱮᱨᱤᱭᱟ ᱠᱚᱨᱟᱣ ᱞᱮᱠᱷᱟᱱ ᱪᱮᱫ ᱪᱮᱫ ᱠᱚ ᱠᱟᱹᱢᱤ ᱠᱚᱨᱟᱣ ᱞᱮᱠᱷᱟᱱ ᱡᱮ ᱟᱨ ᱱᱚᱝᱠᱟ ᱵᱮᱵᱽᱥᱟ ᱫᱟᱲᱮᱭᱟᱜᱼᱟᱭ
ᱠᱟᱭᱴᱮᱨᱤᱭᱟ ᱫᱚ ᱚᱱᱠᱟᱱᱟᱜ ᱠᱟᱭᱴᱮᱨᱤᱭᱟ ᱫᱚ ᱪᱮᱫ ᱦᱚᱸ ᱵᱟᱹᱱᱩᱜᱼᱟ ᱱᱚᱣᱟ ᱫᱚ ᱮ ᱡᱟᱦᱟᱸᱨᱮ ᱚᱱᱠᱟ ᱱᱚᱣᱟ ᱠᱚᱠᱚ ᱵᱮᱱᱟᱣᱟ ᱱᱚᱰᱮ ᱠᱷᱚᱱ ᱪᱟᱞᱟᱣ ᱠᱟᱛᱮ ᱦᱳᱞ ᱥᱮᱞ ᱠᱷᱚᱱ ᱟᱹᱜᱩᱭ ᱦᱩᱭᱩᱜᱼᱟ ᱦᱮᱸᱥᱮ ᱛᱟᱯᱚᱨ ᱟᱢᱟᱜ ᱟᱠᱷᱨᱤᱧᱮᱢ ᱪᱮᱫ ᱞᱮᱠᱟ ᱠᱟᱛᱮᱢ ᱟᱠᱷᱨᱤᱧᱟ ᱟᱢ ᱵᱩᱡᱷ ᱦᱩᱭᱩᱜ ᱛᱟᱢᱟ ᱥᱮ ᱡᱟᱦᱟᱸ ᱡᱟᱦᱟᱸᱨᱮ ᱦᱩᱭᱩᱜ ᱠᱟᱱᱟ ᱯᱚᱨᱚᱵᱽ ᱠᱚ ᱡᱟᱦᱟᱱᱟᱜ ᱡᱮᱢᱚᱱ ᱵᱩᱨᱩ ᱵᱚᱸᱜᱟ ᱯᱟᱴᱟ ᱯᱟᱴᱟᱵᱤᱸᱫᱟᱹ ᱚᱱᱠᱟᱱᱟᱜ ᱚᱱᱠᱟᱱᱟᱜ ᱡᱟᱭᱜᱟ ᱨᱮ ᱪᱟᱞᱟᱣ ᱠᱟᱛᱮᱢ ᱟᱠᱷᱨᱤᱧ ᱫᱟᱲᱮᱭᱟᱜᱼᱟ ᱠᱤᱝᱵᱟ ᱟ ᱡᱟᱦᱱᱟᱜ ᱟᱢᱟᱜ ᱫᱚᱠᱟᱱ ᱜᱮᱢ ᱠᱷᱩᱞᱟᱹᱣ ᱫᱟᱲᱮᱭᱟᱜᱼᱟ ᱫᱟᱲᱮ ᱭᱟᱛᱟᱢᱟ ᱢᱟ ᱛᱚᱢ ᱟᱠᱷᱨᱤᱧ ᱫᱟᱨᱮᱭᱟᱜᱟᱼᱟ ᱢᱮᱱ ᱫᱚ ᱦᱩᱭᱩᱜ ᱠᱟᱱᱟ ᱡᱟᱦᱟᱸ ᱦᱳᱞᱥᱮᱞ ᱛᱮ ᱡᱟᱦᱟᱸᱨᱮ ᱧᱟᱢᱚᱜ ᱠᱟᱱ ᱡᱟᱦᱟᱸᱟᱸ ᱨᱮᱠᱚ ᱵᱮᱱᱟᱣᱟ ᱚᱸᱰᱮ ᱠᱷᱚᱱ ᱟᱹᱜᱩ ᱦᱩᱭᱩᱜ ᱛᱟᱢᱟ ᱦᱳᱞᱥᱮᱞ ᱛᱮ ᱛᱟᱨᱯᱚᱨ ᱟᱢ ᱪᱤᱠᱟ ᱠᱟᱛᱮ ᱮᱢ ᱫᱟᱲᱮᱭᱟᱜᱼᱟ ᱚᱱᱠᱟ ᱠᱟᱛᱮᱢ ᱟᱠᱷᱨᱤᱧ ᱤᱧᱟ
ᱟᱪᱪᱷᱟ ᱟᱪᱪᱷᱟ ᱟᱪᱪᱷᱟ ᱟᱵᱤᱱ ᱚᱠᱟᱮ ᱞᱮᱠᱟᱢ ᱟᱹᱜᱩᱭᱟ ᱥᱮ ᱚᱠᱟ ᱞᱮᱠᱟ ᱠᱟᱛᱮᱢ ᱛᱮᱭᱟᱨᱟ ᱢᱟᱱᱮ ᱢᱟᱱᱮ ᱚᱠᱟ ᱞᱮᱠᱟ ᱠᱟᱛᱮ ᱛᱤᱱᱟᱹᱜ ᱠᱚᱢ ᱛᱮᱢ ᱟᱹᱜᱩ ᱫᱟᱲᱮᱭᱟᱜᱼᱟ ᱚᱱᱟ ᱞᱮᱠᱟᱛᱮ ᱟᱢ ᱫᱚ ᱠᱤᱱᱛᱩ ᱯᱨᱚᱯᱷᱤᱴ ᱫᱚᱢ ᱧᱟᱢᱟ ᱦᱮᱸ ᱥᱮ ᱪᱮᱫ ᱜᱚᱝᱠᱮ
ᱚᱵᱚᱥᱥᱚᱭ
ᱟᱪᱪᱷᱟ ᱟᱪᱪᱷᱟ ᱟᱪᱪᱷᱟ ᱛᱟᱦᱚᱞᱮ ᱜᱚᱢᱠᱮ ᱱᱚᱣᱟ ᱛᱤᱱᱟᱹᱜ ᱜᱟᱱ ᱪᱮᱠᱟ ᱢᱟᱱᱮᱮ ᱪᱮᱠᱟ ᱠᱟᱹᱣᱰᱤ ᱟᱭ ᱫᱟᱲᱮᱭᱟᱜ-ᱟᱭ ᱫᱟᱲᱮᱭᱟᱜᱼᱟ ᱵᱚᱱ ᱟᱵᱤᱱ ᱵᱤᱱ ᱢᱚᱱᱮᱭᱮᱫᱟ
ᱦᱳᱭ ᱢᱟᱱᱮ ᱱᱚᱣᱟᱣᱟ ᱨᱮ ᱢᱟᱱᱮ ᱱᱚᱣᱟ ᱡᱟᱦᱟᱸ ᱱᱚᱣᱟ ᱵᱮᱵᱥᱟ ᱨᱮ ᱱᱚᱣᱟ ᱞᱟᱵᱷ ᱫᱚ ᱵᱷᱟᱜᱤ ᱜᱮ ᱢᱮᱱᱟᱜᱼᱟ ᱠᱟᱨᱚᱱ ᱢᱟᱱᱮ ᱞᱟᱵᱷ ᱦᱚᱸ ᱵᱷᱟᱜᱤ ᱜᱮ ᱢᱮᱱᱟᱜᱼᱟ ᱯᱟᱧᱪᱤ ᱥᱟᱹᱲᱤ ᱯᱟᱧᱪᱤ ᱫᱷᱩᱛᱤ ᱱᱚᱣᱟ ᱠᱚᱨᱮᱫᱚ ᱞᱟᱯᱷ ᱦᱚᱸ ᱵᱷᱟᱜᱮ ᱜᱮ ᱢᱮᱱᱟᱜᱼᱟ ᱡᱮᱦᱮᱛᱩ ᱢᱟᱱᱮ ᱧᱮᱞᱚᱜ ᱠᱟᱱᱟ ᱱᱚᱣᱟ ᱱᱤᱛ ᱫᱚ ᱢᱟᱱᱮ ᱡᱷᱚᱛᱚ ᱦᱚᱲᱟᱜ ᱜᱮ ᱢᱤᱫᱴᱮᱱ ᱢᱤᱫᱴᱮᱱ ᱯᱷᱮᱵᱽᱨᱮᱴ ᱡᱚᱛᱚ ᱦᱚᱲ ᱠᱚ ᱠᱩᱥᱤᱭᱟᱜ ᱠᱟᱱᱟ ᱱᱚᱣᱟ ᱫᱚ ᱢᱟᱱᱮ ᱥᱟᱱᱟᱢ ᱥᱟᱱᱛᱟᱲ ᱵᱚᱭᱦᱟ ᱠᱚ ᱢᱤᱥᱨᱟ ᱠᱚ ᱡᱚᱛᱚ ᱦᱚᱲ ᱠᱚ ᱠᱩᱥᱤᱭᱟᱜ ᱠᱟᱱᱟ ᱧᱮᱞᱚᱜ ᱠᱟᱱᱟ
ᱡᱟᱦᱱᱟᱜ ᱚᱱᱠᱟᱱᱟᱜ ᱤᱭᱟᱹ ᱠᱚᱨᱮ ᱦᱩᱭᱩᱜ ᱠᱟᱱᱟᱸ ᱥᱮᱮ ᱯᱚᱨᱚᱵᱽ ᱠᱚ ᱚᱱᱩᱥᱴᱷᱟᱱ ᱠᱚᱨᱮ ᱱᱚᱣᱟ ᱜᱮ ᱮᱢᱟ ᱠᱚ ᱠᱟᱱᱟ ᱠᱚ ᱢᱟᱱᱮ ᱠᱤᱨᱤᱧ ᱠᱟᱛᱮᱜ ᱯᱟᱹᱧᱪᱤ ᱥᱟᱹᱲᱤ ᱯᱟᱹᱧᱪᱤ ᱫᱷᱩᱛᱤ
ᱚᱱᱟ ᱠᱷᱚᱛᱤᱨ ᱛᱮ ᱟᱫᱚ ᱧᱮᱞᱚᱜ ᱠᱟᱱᱟ ᱡᱮ ᱱᱚᱣᱟ ᱢᱟᱱᱮ ᱵᱷᱟᱜᱮ ᱢᱤᱫᱴᱟᱝ ᱰᱤᱢᱟᱱᱰ ᱢᱮᱱᱟᱜᱼᱟ ᱛᱚ ᱞᱟᱵᱷ ᱫᱚ ᱵᱷᱟᱜᱮ ᱜᱮ ᱦᱩᱭᱩᱜ ᱠᱟᱱᱟ᱾
ᱵᱟᱝ ᱵᱟᱝ ᱤᱧ ᱟᱵᱤᱱ ᱞᱟᱹᱭ ᱠᱮᱫᱟ ᱜᱚᱝᱠᱮ ᱛᱮᱦᱮᱧ ᱥᱟᱹᱨᱤ ᱠᱟᱛᱷᱟ ᱵᱤᱱ ᱡᱟᱦᱟᱸ ᱵᱤᱱ ᱞᱟᱹᱭ ᱠᱮᱫᱟ ᱰᱤᱢᱟᱱᱰ ᱱᱚᱣᱟ ᱵᱷᱟᱜᱮ ᱟᱫᱚᱞᱤᱧ ᱢᱮᱱᱟ ᱡᱮ ᱥᱟᱹᱨᱤᱜᱮ ᱛᱮᱦᱮᱧ ᱡᱮ ᱰᱤᱢᱟᱱᱰ ᱢᱮᱱᱟᱜ ᱟᱠᱟᱫᱟ ᱱᱚᱣᱟ ᱫᱚ ᱠᱚᱨᱟᱣ ᱞᱟᱹᱠᱛᱤ ᱠᱟᱱᱟ ᱡᱮ ᱱᱚᱣᱟ ᱡᱮ ᱟᱹᱞᱤᱧ ᱢᱟ ᱚᱱᱠᱟ ᱴᱟᱣᱩᱱ ᱨᱮᱫᱚ ᱵᱟᱹᱞᱤᱧ ᱛᱟᱦᱮᱱᱟ ᱟᱹᱛᱩ ᱫᱤᱥᱚᱢ ᱨᱮ ᱚᱲᱟᱜ ᱛᱟᱹᱞᱤᱧ᱾ ᱛᱟᱦᱚᱞᱮ ᱟᱹᱞᱤᱧ ᱱᱚᱣᱟ ᱵᱮᱵᱽᱥᱟ ᱢᱟᱱᱮ ᱟᱹᱞᱤᱧᱟᱜ ᱱᱚᱣᱟ ᱪᱟᱞᱟᱜ ᱵᱮᱵᱽᱥᱟᱴᱟᱜ
ᱟᱫᱚ ᱚᱱᱟ ᱦᱚᱸ ᱢᱤᱫᱴᱟᱝ ᱢᱟᱨᱟᱝ ᱯᱨᱚᱥᱱᱚ ᱠᱟᱱᱟ ᱟᱫᱚ ᱟᱫᱚ ᱚᱱᱟ ᱟᱯᱮ ᱫᱤᱥᱚᱢ ᱡᱟᱦᱟᱸ ᱢᱮᱱᱟᱜᱼᱟ ᱦᱮᱸ ᱥᱮ ᱚᱱᱟ ᱟᱯᱮ ᱫᱤᱥᱚᱢ ᱥᱮ ᱫᱚ ᱩᱱᱠᱩ ᱢᱟᱱᱮ ᱚᱱᱮ ᱩᱱᱠᱩ ᱠᱩᱥᱤᱭᱟᱜ ᱟᱠᱚ ᱥᱮ ᱵᱟᱝ ᱩᱱᱠᱩ ᱢᱟᱱᱮ ᱚᱱᱟ ᱠᱚ ᱦᱚᱨᱚᱜ ᱵᱟᱸᱫᱮ ᱛᱚ ᱛᱟᱨᱯᱚᱨ ᱱᱤᱨᱵᱷᱚᱨᱟᱭ ᱦᱮᱸ ᱥᱮ
ᱟᱫᱚ ᱜᱚᱢᱠᱮ ᱚᱱᱟ ᱦᱚᱸᱛᱚ ᱢᱤᱫ ᱦᱮᱸ ᱞᱟᱹᱭ ᱵᱤᱱ ᱜᱟᱢᱠᱮ
ᱦᱳᱭ ᱢᱟᱱᱮ ᱟᱹᱵᱤᱱᱟᱜ ᱡᱟᱦᱟᱸ ᱮᱞᱟᱠᱟ ᱚᱱᱟ ᱠᱚᱨᱮ ᱠᱟᱹᱡ ᱦᱮᱸ ᱠᱷᱳᱡᱽ ᱠᱷᱚᱵᱚᱨ ᱦᱟᱛᱟᱣ ᱦᱳᱭᱳ ᱛᱟᱵᱤᱱᱟ ᱡᱮ ᱪᱮᱫ ᱞᱮᱠᱟ ᱚᱱᱟ ᱠᱚᱨᱮᱱᱟᱜ ᱰᱤᱢᱟᱱᱰ ᱢᱮᱱᱟᱜᱼᱟ ᱟᱵᱤᱱᱟᱜ ᱮᱞᱟᱠᱟᱨᱮ ᱦᱟᱛᱟᱣ ᱮᱫᱟᱠᱚ ᱥᱮ ᱵᱟᱝ? ᱥᱮ ᱪᱮᱫ ᱞᱮᱠᱟ ᱠᱚ ᱠᱩᱥᱤᱭᱟᱜ ᱠᱟᱱᱟ ᱱᱚᱣᱟ ᱠᱚ ᱦᱚᱨᱚᱜ ᱵᱟᱸᱫᱮ ᱯᱟᱹᱧᱪᱤ ᱥᱟᱹᱲᱤ ᱠᱚ ᱯᱟᱹᱧᱤ ᱫᱷᱩᱛᱤ ᱠᱚ ᱦᱮᱸᱥᱮ ᱢᱟᱱᱮ ᱛᱟᱨᱯᱚᱨ ᱢᱟᱱᱮ ᱚᱱᱟ ᱠᱚ ᱧᱮᱞ ᱠᱟᱛᱮᱜ ᱢᱟᱱᱮ ᱰᱤᱥᱤᱡᱟᱱ ᱵᱤᱱ ᱦᱟᱛᱣᱟ ᱢᱟᱱᱮ ᱠᱚᱨᱟᱣ ᱟᱵᱤᱱ ᱥᱮ ᱵᱟᱝ ᱦᱮᱸᱥᱮ!
ᱟᱪᱷᱟ ᱟᱪᱷᱟ ᱟᱪᱷᱟ ᱛᱟᱦᱚᱞᱮ ᱚᱱᱟ ᱠᱚ ᱧᱮᱞ ᱠᱟᱛᱮ ᱟᱞᱤᱧ ᱯᱩᱭᱞᱩ ᱨᱮ ᱚᱱᱟ ᱧᱮᱞ ᱠᱟᱛᱮ ᱨᱟᱲ ᱠᱚ ᱞᱟᱜᱟᱣ ᱟᱞᱤᱧ ᱠᱟᱱᱟ ᱟᱵᱤᱱ ᱵᱤᱱ ᱢᱚᱱᱮ ᱮᱫᱟ ᱜᱚᱝᱠᱮ ᱥᱮ ᱪᱮᱫ
ᱦᱳᱭ
ᱮᱜᱽᱫᱚᱢ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ ᱜᱚᱢᱠᱮ ᱥᱟᱹᱨᱤᱜᱮ ᱚᱱᱟ ᱠᱚ ᱵᱟᱝ ᱧᱮᱞ ᱠᱟᱛᱮᱫ ᱵᱟᱝ ᱟᱬᱜᱚ ᱞᱮᱠᱷᱟᱱ ᱫᱚ ᱚᱦᱚᱸ ᱜᱮᱛᱚᱢ ᱵᱩᱡᱷᱟᱹᱣ ᱠᱮᱭᱟ ᱡᱮ ᱛᱤᱱᱟᱹᱜ ᱞᱟᱵᱷ ᱪᱟᱞᱟᱜ ᱠᱟᱱᱟ ᱛᱤᱱᱟᱹᱜ ᱞᱚᱥ ᱪᱟᱞᱟᱜᱼᱟ᱾ ᱛᱟᱦᱚᱞᱮ ᱡᱟᱦᱟᱸ ᱯᱩᱞᱩ ᱨᱮ ᱵᱮᱥᱤᱜ ᱠᱟᱱᱟ ᱚᱱᱟ ᱛᱚ ᱧᱮᱞ ᱜᱮᱛᱚ ᱦᱩᱭᱩᱜᱼᱟ ᱜᱚᱝᱮ ᱵᱟᱝ ᱟᱫᱚ ᱜᱚᱝᱠᱮ ᱞᱟᱹᱭ ᱮᱫᱟᱞᱤᱧ ᱱᱚᱣᱟ ᱵᱮᱵᱽᱥᱟᱨᱮ ᱛᱤᱱ ᱫᱤᱱ ᱵᱤᱱ ᱵᱮᱵᱽᱥᱟ ᱠᱮᱫ ᱛᱟᱵᱚᱱᱟ ᱟᱹᱵᱤᱱ ᱫᱚ?
ᱦᱳᱭ ᱦᱳᱭ ᱮᱱᱟ ᱵᱟᱨ ᱥᱮᱨᱢᱟ ᱜᱟᱱ ᱦᱩᱭ ᱮᱱᱟ ᱱᱚᱣᱟ ᱵᱮᱵᱽᱥᱟ ᱨᱮ ᱢᱮᱱᱟᱜ ᱞᱤᱧᱟ᱾
ᱟᱪᱷᱟ ᱟᱪᱷᱟ ᱟᱪᱷᱟ ᱵᱟᱨ ᱥᱮᱨᱢᱟ ᱢᱟᱱᱮ ᱛᱚ ᱜᱚᱝᱠᱮ ᱟᱹᱰᱤ ᱫᱤᱱ ᱵᱤᱱ ᱵᱮᱵᱽᱥᱟ ᱠᱮᱫ ᱛᱟᱵᱚᱱᱟ ᱱᱚᱣᱟ ᱤᱫᱤ ᱠᱟᱛᱮᱫ᱾
ᱦᱳᱭ ᱟᱹᱰᱤ ᱫᱤᱱ ᱜᱮ ᱦᱳᱭᱮᱱᱟ᱾ ᱟᱨ ᱡᱟᱦᱟᱸᱱᱟᱜ ᱚᱱᱠᱟ ᱡᱩᱫᱤ ᱦᱩᱭᱩᱜ ᱜᱮᱭᱟ ᱡᱮᱢᱚᱱ ᱵᱩᱲᱩ ᱵᱚᱝᱜᱟ ᱠᱚ ᱠᱤᱝᱵᱟ ᱯᱟᱴᱟᱵᱤᱸᱫᱷᱟᱹ ᱠᱚ᱾ ᱠᱤᱝᱵᱟ ᱚᱱᱠᱟᱱᱟᱜ ᱡᱟᱦᱟᱸᱱᱟᱜ ᱠᱚ ᱦᱩᱭᱩᱜ ᱜᱮᱭᱟ ᱥᱮ ᱚᱱᱟ ᱠᱚᱨᱮ ᱞᱤᱧ ᱤᱫᱤ ᱜᱮᱭᱟ᱾ ᱛᱚ ᱵᱷᱟᱜᱮ ᱜᱮ ᱥᱮᱹᱞ ᱦᱩᱭᱩᱜ ᱜᱮᱭᱟ᱾
ᱟᱪᱷᱟ ᱟᱪᱷᱟ ᱟᱪᱷᱟ ᱵᱟᱦ ᱵᱟᱦ ᱜᱚᱝᱠᱮ ᱟᱫᱚ ᱟᱹᱞᱤᱧ ᱦᱚᱸ ᱟᱫᱚ ᱟᱹᱞᱤᱧ ᱦᱚᱸ ᱚᱱᱠᱟ ᱛᱮᱢᱚᱱ ᱠᱚᱱᱴᱨᱟᱠᱴ ᱵᱟᱹᱞᱤᱧ ᱫᱟᱲᱮ ᱠᱟᱣᱫᱟ ᱵᱟᱠᱷᱟᱱ ᱟᱹᱞᱤᱧ ᱦᱚᱸ ᱦᱳᱭᱛᱚ ᱟᱹᱵᱤᱱ ᱴᱷᱮᱱ ᱠᱷᱚᱱ ᱱᱚᱣᱟ ᱤᱫᱤ ᱠᱟᱛᱮᱫ ᱟᱹᱞᱤᱧ ᱴᱷᱮᱱ ᱟᱨᱦᱚᱸ ᱵᱷᱟᱹᱜᱤ ᱴᱷᱤᱠ ᱞᱤᱧ ᱵᱟᱲᱟᱭ ᱫᱟᱲᱮᱭᱟᱜ ᱠᱮᱭᱟ ᱦᱮᱸ ᱵᱟᱝ᱾ ᱟᱫᱚ ᱡᱟᱭᱦᱳᱠ ᱛᱮᱦᱮᱧ ᱟᱨᱦᱚ ᱱᱚᱝᱠᱟ ᱨᱚᱯᱚᱲ ᱦᱩᱭᱮᱱᱟ᱾ ᱥᱟᱹᱨᱤᱜᱮ ᱱᱚᱣᱟ ᱤᱫᱤ ᱠᱟᱛᱮᱫ ᱟᱵᱤᱱ ᱴᱷᱮᱱ ᱠᱷᱚᱱ ᱟᱨᱦᱚ ᱞᱤᱧ ᱵᱷᱟᱜᱮ ᱴᱷᱤᱠ ᱞᱤᱧ ᱵᱟᱲᱟᱭ ᱠᱮᱫᱟ᱾
ᱥᱟᱹᱨᱜᱮ ᱜᱚᱢᱠᱮ᱾
ᱜᱚᱢᱠᱮ ᱞᱟᱹᱭ ᱮᱫᱟᱞᱤᱧ ᱢᱟᱱᱮ ᱱᱚᱣᱟ ᱵᱮᱵᱽᱥᱟ ᱞᱟᱭᱤᱱ ᱱᱚᱣᱟ ᱵᱮᱵᱽᱥᱟ ᱠᱚ ᱡᱮᱢᱚᱱ ᱡᱟᱦᱟᱸ ᱯᱟᱹᱧᱪᱤ ᱫᱷᱩᱛᱤ ᱯᱟᱹᱧᱪᱤ ᱥᱟᱹᱲᱤ ᱵᱮᱱ ᱞᱟᱹᱭ ᱠᱮᱫᱟ᱾ ᱡᱮ ᱱᱚᱣᱟ ᱵᱮᱵᱽᱥᱟ ᱠᱚ ᱥᱟᱨᱟ ᱵᱚᱪᱷᱚᱨ ᱠᱟᱱᱟ ᱛᱚ᱾
ᱦᱮᱸ᱾ ᱪᱟᱞᱟᱣ ᱵᱚᱞᱛᱮ ᱫᱚ ᱪᱮᱫ ᱪᱟᱞᱟᱣ ᱵᱚᱞᱛᱮ ᱥᱟᱨᱟ ᱵᱚᱪᱷᱚᱨ ᱪᱟᱞᱟᱣ ᱫᱚ ᱪᱟᱞᱟᱜᱼᱟ ᱟᱫᱚ ᱮᱢᱱᱤ ᱱᱳᱨᱢᱟᱞ ᱴᱟᱭᱤᱢ ᱨᱮᱫᱚ ᱦᱟᱞᱠᱟ ᱠᱟᱹᱡ ᱢᱟᱱᱮ ᱱᱚᱣᱟ ᱥᱮᱞ ᱫᱚ ᱠᱟᱹᱡ ᱠᱚᱢᱚᱜ ᱜᱮᱭᱟ᱾ ᱟᱨ ᱡᱚᱠᱷᱚᱱ ᱢᱟᱱᱮ ᱡᱟᱦᱟᱸᱱᱟᱜ ᱚᱸᱜ
ᱯᱚᱨᱚᱵ ᱠᱚ ᱦᱳᱭᱳᱜᱼᱟ ᱦᱮᱸᱥᱮ ᱢᱟᱱᱮ ᱩᱱᱫᱚ ᱟᱵᱚᱣᱟᱜ ᱡᱟᱦᱟᱸ ᱥᱟᱶᱛᱟ ᱥᱚᱢᱟᱡᱽ ᱨᱮ ᱡᱚᱠᱷᱚᱱ ᱯᱚᱨᱚᱵᱽ ᱠᱚ ᱦᱩᱭᱩᱜᱼᱟ ᱡᱮᱢᱚᱱ ᱵᱟᱦᱟ ᱥᱚᱨᱦᱟᱭ ᱚᱱᱟ ᱠᱚ ᱩᱱᱫᱚ ᱠᱟᱹᱡ ᱥᱮᱞᱴᱟᱜ ᱠᱟᱹᱡ ᱵᱟᱹᱲᱛᱤ ᱧᱚᱜᱚᱜᱼᱟ ᱚᱱᱠᱟᱱᱟᱜ ᱡᱟᱦᱟᱸᱱᱟᱜ ᱡᱩᱫᱤ ᱯᱚᱨᱚᱵᱽ ᱠᱚ ᱛᱟᱦᱮᱱᱟ ᱟᱨ ᱱᱳᱨᱢᱟᱞ ᱫᱤᱱ ᱨᱮᱫᱚ ᱦᱟᱞᱠᱟ ᱜᱮ ᱥᱮᱹᱞ ᱠᱚᱢᱚᱜᱼᱟ᱾ ᱠᱤᱱᱛᱩ ᱫᱚ ᱥᱮᱞ ᱫᱚ ᱥᱮᱞᱚᱜᱼᱟ ᱦᱮᱸᱥᱮ ᱱᱚᱝᱠᱟᱱ ᱢᱤᱫᱴᱮᱱ ᱵᱮᱯᱟᱨ ᱠᱟᱱᱟ
ᱟᱪᱷᱟ ᱟᱪᱷᱟ ᱚᱱᱟ ᱥᱤᱞ ᱫᱚ ᱢᱟᱱᱮ ᱜᱚᱢᱠᱮ ᱞᱟᱹᱭ ᱚᱱᱟ ᱥᱮᱞ ᱫᱚ ᱥᱮᱞᱚᱜᱼᱟ ᱦᱮᱸ ᱵᱟᱝ ᱜᱚᱝᱠᱮ
ᱦᱳᱭ
ᱟᱪᱷᱟ ᱚᱱᱟ ᱜᱮ ᱟᱹᱞᱤᱧ ᱦᱚᱸ ᱵᱟᱞᱤᱧ ᱵᱩᱡ ᱫᱟᱲᱮᱭᱟᱜ ᱠᱟᱱᱟ ᱦᱟᱛᱟᱣ ᱫᱚᱞᱤᱧ ᱢᱚᱱᱮ ᱮᱫᱟ ᱦᱟᱸᱜ ᱞᱟᱹᱭ ᱫᱟᱞᱤᱧ ᱥᱮᱞᱚᱜᱼᱟ ᱥᱮ ᱵᱟᱝ ᱥᱮᱞᱳᱜᱼᱟ ᱛᱚ ᱱᱚᱣᱟ ᱢᱤᱫᱴᱟᱝ ᱩᱭᱦᱟᱹᱨ ᱚᱱᱟ ᱨᱮᱜᱮ ᱟᱹᱵᱤᱱ ᱵᱤᱱ ᱵᱷᱚᱨᱥᱟ ᱵᱤᱱ ᱮᱢᱟᱞᱤᱧᱟ ᱡᱮ ᱥᱮᱞ ᱫᱚ ᱥᱮᱞᱚᱜᱼᱟ ᱟᱹᱞᱤᱧᱟᱜ ᱦᱚᱸ ᱤᱪᱪᱷᱟᱹ ᱫᱚ ᱛᱟᱦᱮᱸ ᱠᱟᱱᱟ ᱜᱚᱝᱠᱮ ᱟᱹᱰᱤ ᱫᱤᱱ ᱠᱷᱚᱱᱟᱜ ᱡᱮ ᱱᱚᱝᱠᱟᱱ ᱢᱤᱫᱴᱮᱱ ᱵᱮᱵᱽᱥᱟ ᱞᱤᱧ ᱟᱬᱜᱚᱱᱟ ᱟᱫᱚ ᱟᱹᱞᱤᱧ ᱦᱚᱸ ᱚᱱᱠᱟ ᱜᱟᱭᱤᱰ ᱞᱤᱧ ᱵᱟᱝ ᱠᱷᱟᱹᱛᱤᱨ ᱛᱮ ᱟᱹᱞᱤᱧ ᱵᱟᱝᱞᱤᱧ ᱟᱬᱜᱚ ᱫᱟᱲᱮ ᱠᱟᱣᱫᱟ ᱜᱚᱝᱠᱮ
ᱦᱳᱭ ᱥᱟᱹᱨᱤ ᱜᱮ ᱢᱤᱫᱴᱮᱱ
ᱦᱮᱸ ᱜᱚᱝᱠᱮ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ ᱞᱟᱹᱭ ᱫᱟᱞᱤᱧ ᱡᱮ ᱚᱱᱠᱟᱱᱟᱜ ᱦᱮᱸ ᱡᱟᱦᱟᱸᱱᱟᱜ ᱵᱮᱵᱽᱥᱟ ᱨᱮ ᱟᱬᱜᱚ ᱞᱟᱦᱟᱨᱮ ᱢᱤᱫᱴᱮᱱ ᱟᱨ ᱢᱤᱫᱴᱮᱱ ᱜᱟᱭᱤᱰ ᱫᱚ ᱢᱤᱫᱴᱮᱱ ᱫᱚᱨᱠᱟᱨᱚᱜ ᱠᱟᱱᱟ ᱦᱮᱸ ᱥᱮ ᱵᱟᱝᱠᱷᱟᱱ ᱵᱟᱝᱠᱷᱟᱱ ᱢᱤᱫ ᱴᱮᱱ ᱢᱟᱨᱟᱝ ᱢᱤᱫ ᱴᱮᱱ ᱵᱮᱵᱽᱥᱟ ᱨᱮᱵᱮᱱ ᱟᱬᱜᱚᱱᱟ ᱟᱹᱰᱤ ᱢᱤᱫᱴᱮᱱ ᱛᱤ ᱠᱚᱨᱮᱱᱟᱜ ᱢᱤᱫᱴᱟᱝ ᱥᱚᱢᱵᱷᱚᱵᱽᱱᱟ ᱛᱟᱦᱮᱱᱟ ᱦᱮᱸᱥᱮ
ᱮᱜᱽᱫᱚᱢ ᱮᱜᱽᱫᱚᱢ ᱜᱚᱢᱠᱮ ᱚᱱᱟ ᱚᱱᱟ ᱫᱚ ᱥᱟᱹᱨᱤ ᱠᱟᱛᱷᱟ ᱠᱟᱱ ᱜᱮᱭᱟ ᱛᱚ ᱡᱮ ᱢᱤᱫᱴᱮᱱ ᱞᱟᱵᱷ ᱞᱚᱥ ᱨᱮᱱᱟᱜ ᱢᱤᱫᱴᱮᱱ ᱵᱮᱯᱟᱨ ᱢᱮᱱᱟᱜ ᱟᱠᱟᱫᱟ ᱵᱮᱯᱟᱨ ᱢᱮᱱᱟᱜ ᱟᱠᱟᱫᱟ ᱥᱮᱸ ᱜᱚᱢᱠᱮ᱾ ᱦᱮᱸ ᱥᱮᱸ?
ᱦᱳᱭ
ᱟᱹᱞᱤᱧᱟᱜ ᱡᱮᱛᱩ ᱱᱟᱣᱟ ᱵᱮᱵᱥᱟᱭ ᱠᱟᱱᱟᱞᱤᱧ ᱱᱚᱣᱟ ᱠᱚ ᱤᱫᱤ ᱠᱟᱛᱮ ᱟᱞᱤᱧᱟᱜ ᱟᱹᱞᱤᱧ ᱴᱷᱮᱱ ᱠᱷᱚᱱ ᱱᱚᱞᱮᱡ ᱜᱮ ᱵᱟᱹᱱᱩᱜ ᱟᱠᱟᱫᱟ᱾ ᱛᱟᱦᱚᱞᱮ ᱪᱤᱠᱟᱹ ᱛᱮᱵᱤᱱ ᱵᱮᱵᱥᱟᱭᱟ᱾
ᱦᱳᱭ
ᱴᱷᱤᱠ ᱴᱷᱤᱠ ᱴᱷᱤᱠ ᱟᱫᱚ ᱜᱚᱢᱠᱮ ᱞᱟᱹᱭ ᱮᱫᱟᱞᱤᱧ ᱱᱚᱣᱟ ᱵᱮᱵᱥᱟ ᱨᱮ ᱛᱤᱱ ᱫᱤᱱ ᱛᱮ ᱟᱵᱤᱱ ᱵᱤᱱ ᱢᱚᱱᱮ ᱠᱟᱫ ᱟᱹᱞᱤᱧ ᱢᱟ ᱵᱷᱟᱜᱤ ᱡᱟᱭᱜᱟ ᱨᱮᱞᱤᱧ ᱪᱟᱞᱟᱣ ᱫᱟᱲᱮᱭᱟᱜᱼᱟ᱾
ᱚ ᱦᱳᱭ ᱢᱟᱱᱮ ᱵᱚᱞᱛᱮ ᱜᱮᱞᱮ ᱱᱚᱣᱟ ᱵᱮᱵᱥᱟ ᱨᱮᱭᱟᱜ
ᱦᱩᱸ ᱞᱟᱹᱭ ᱫᱟᱞᱤᱧ ᱱᱚᱣᱟ ᱵᱮᱵᱥᱟ ᱛᱮ ᱢᱟᱱᱮ ᱟᱵᱤᱱ ᱪᱮᱫ ᱞᱮᱠᱟᱵᱤᱱ ᱢᱚᱱᱮᱭᱟ ᱡᱮ ᱛᱤᱱ ᱫᱤᱱ ᱦᱚᱭᱛᱚ ᱪᱷᱚ ᱢᱟᱥ ᱢᱤᱫ ᱵᱚᱪᱷᱚᱨ ᱛᱮ ᱢᱤᱫᱴᱟᱝ ᱵᱷᱟᱜᱤ ᱡᱟᱭᱜᱟ ᱪᱟᱞᱟᱣ ᱜᱟᱱᱚᱜᱼᱟ, ᱥᱮ ᱚᱱᱟ ᱫᱚ ᱵᱮᱵᱽᱥᱟᱭ ᱚᱱᱟ ᱫᱚ ᱦᱟᱛᱟᱣ ᱪᱮᱛᱟᱱ ᱨᱮ ᱱᱤᱨᱵᱷᱚᱨᱟᱭ ᱥᱮ ᱜᱚᱝᱠᱮ?
ᱦᱳᱭ ᱢᱟᱱᱮ ᱪᱮᱠᱟ ᱵᱮᱱ ᱟᱠᱷᱨᱤᱧ ᱫᱟᱲᱮᱭᱟᱜᱼᱟ ᱚᱱᱟ ᱪᱮᱛᱟᱱ ᱨᱮ ᱱᱤᱨᱵᱷᱚᱨᱟᱭ, ᱟᱫᱚ ᱡᱩᱫᱤ ᱢᱚᱱᱮ ᱠᱟᱜ ᱵᱤᱱ ᱢᱤᱫᱴᱮᱱ ᱫᱚᱠᱟᱱ ᱜᱮᱵᱤᱱ ᱠᱷᱩᱞᱟᱹᱣ ᱠᱮᱫᱟ ᱟᱫᱚ ᱪᱮᱫᱠᱟ ᱵᱤᱱ ᱟᱠᱷᱨᱤᱧ ᱫᱟᱲᱮᱭᱟᱜ ᱠᱟᱱᱟ᱾ ᱦᱮᱸ ᱥᱮ ᱪᱮᱠᱟ ᱢᱤᱫᱴᱟᱝ ᱯᱚᱨᱤᱪᱚᱭ ᱦᱳᱭᱳᱜ